ᱦᱮᱞᱳ ᱦᱮᱸ ᱡᱚᱦᱟᱨ ᱜᱮ ᱜᱚᱢᱠᱮ
ᱦᱮᱸ ᱡᱚᱦᱟᱨ ᱜᱮ ᱱᱚᱰ ᱟᱧᱟᱢᱚᱜ ᱠᱟᱱᱟ
ᱦᱮ ᱜᱚᱝᱠᱮ ᱟᱢᱚᱢᱟᱜ ᱠᱟᱱᱟ ᱾ ᱟᱞᱤᱧᱟᱜ ᱜᱮ ᱨᱚᱲ ᱟᱡᱚᱢᱚᱜ ᱠᱟᱱᱟ ᱥᱮ ᱵᱟᱝ?
ᱦᱮ ᱟᱵᱤᱱᱟᱜ ᱨᱚᱲ ᱟᱡᱚᱢᱚᱜ ᱠᱟᱱᱟ᱾ ᱛᱟᱦᱚᱞᱮ ᱪᱮᱫ ᱠᱚ ᱵᱤᱱ ᱪᱤᱠᱟᱹ ᱵᱟᱲᱟᱭᱮᱫᱟ?
ᱟᱞᱤᱧ ᱜᱚᱝᱠᱮ ᱱᱚᱜᱼᱚᱭ ᱛᱚ ᱟᱞᱤᱧ ᱫᱩᱲᱩᱵ ᱵᱟᱲᱟᱭ ᱠᱟᱱᱟ ᱞᱤᱧ ᱱᱚᱣᱟ ᱫᱟᱜ ᱡᱟᱯᱩᱫ ᱨᱮ ᱪᱮᱫ ᱵᱤᱱ ᱪᱤᱠᱟᱹᱭᱟ
ᱛᱟᱦᱚᱞᱮ ᱪᱟᱥ ᱵᱟᱥ ᱠᱚ ᱫᱚ ᱨᱟᱠᱟᱵ ᱜᱚᱫ ᱠᱮᱫᱟ ᱵᱤᱱ ᱥᱮ ᱟᱣᱨᱤ?
ᱟᱣᱨᱤ ᱜᱚᱢᱠᱮ ᱟᱹᱨᱤ ᱞᱤᱧ ᱨᱟᱠᱟᱵᱟ ᱱᱤᱭᱟᱹ ᱫᱟᱜ ᱡᱟᱯᱩᱫ ᱨᱮ ᱛᱚ ᱫᱚᱢᱮ ᱜᱮ ᱫᱟᱜ ᱡᱚᱨᱚᱭ ᱫᱟᱭ ᱛᱚ ᱟᱫᱚ - ᱫᱟᱜ ᱡᱟᱯᱩᱫ ᱨᱮ ᱟᱫᱚ ᱪᱟᱥ ᱵᱟᱥ ᱠᱚ ᱦᱚ ᱦᱟᱯᱮ ᱟᱣᱨᱤ ᱞᱤᱧ ᱨᱟᱠᱟᱵᱟ᱾
ᱚ ᱦᱮ - ᱦᱮ ᱛᱚ ᱟᱞᱮ ᱥᱮᱫ ᱫᱚ ᱱᱚᱜᱼᱚᱭ ᱨᱟᱠᱟᱵ ᱫᱚᱠᱚ ᱨᱟᱠᱟᱵ ᱵᱟᱲᱟ ᱜᱚᱫ ᱠᱮᱫᱟ ᱟᱞᱤᱧ ᱦᱚ ᱨᱚᱦᱚᱭ ᱫᱚᱞᱤᱧ ᱨᱚᱦᱚᱭ ᱵᱟᱲᱟ ᱜᱚᱫ ᱠᱮᱫᱟ
ᱦᱮ ᱛᱚ ᱛᱟᱦ ᱛᱟᱦᱞᱮ ᱜᱚᱝᱠᱮ ᱤᱭᱟᱹ ᱟᱵᱤᱱ ᱫᱚ ᱱᱤᱛᱚᱜ ᱫᱚ ᱛᱟᱦᱚᱞᱮ ᱚᱠᱟᱨᱮ ᱢᱮᱱᱟᱜ ᱵᱤᱱᱟ?
ᱱᱚᱜᱼᱚᱭ ᱱᱤᱛᱚᱜ ᱠᱷᱮᱛ ᱨᱮᱜᱮ ᱢᱮᱱᱟᱜ ᱞᱤᱧᱟ᱾ ᱦᱮᱛᱚᱜ ᱦᱚᱜᱼᱚᱭ ᱠᱷᱮᱛ ᱨᱮᱜᱮ ᱢᱮᱱᱟᱜ ᱞᱤᱧᱟ ᱟᱹᱴᱞᱤᱧ ᱟᱣᱨᱤ ᱞᱤᱧ ᱤᱭᱟᱹ ᱪᱟᱞᱟᱜᱼᱟ ᱚᱲᱟᱜ ᱫᱚ
ᱚᱜ ᱛᱟᱦᱚᱞᱮ ᱜᱚᱝᱠᱮ ᱟᱰᱤ ᱧᱤᱫᱟᱹ ᱵᱤᱱ ᱨᱚᱦᱚᱭᱮᱫ ᱫᱚ
ᱮᱜ ᱦᱮ ᱱᱤᱛᱚᱜ ᱫᱚ ᱠᱟᱴᱤᱡ ᱟᱭᱩᱵ ᱫᱚ ᱟᱭᱩᱵ ᱦᱮᱡ ᱜᱚᱫ ᱟᱠᱟᱱᱟ ᱵᱟᱝ ᱫᱚ ᱵᱟᱝ
ᱦᱮ ᱛᱚ, ᱛᱟᱦᱚᱞᱮ ᱜᱚᱝᱠᱮ ᱨᱮᱭᱟᱲᱮᱫ ᱵᱮᱱᱟ ᱥᱮ ᱵᱟᱝ?
ᱵᱟᱝ ᱵᱟᱝ ᱵᱟᱝ ᱨᱮᱭᱟᱲ ᱠᱟᱱᱟ ᱫᱟᱜ ᱫᱚ ᱠᱟᱴᱤᱡ ᱦᱟᱥᱩᱲ ᱠᱮᱫᱟᱭ ᱫᱟᱜ ᱛᱮ ᱠᱟᱴᱤᱡ ᱞᱤᱧ ᱞᱚᱦᱚᱫ ᱱᱟ ᱟᱰᱤ ᱨᱮᱭᱟᱲ ᱫᱚ ᱨᱮᱭᱟᱲ ᱵᱩᱡᱷᱟᱹᱜ ᱠᱟᱱ ᱜᱮᱭᱟ
ᱚ ᱦᱮ ᱛᱚ ᱛᱟᱦᱞᱮ ᱜᱚᱢᱠᱮ ᱠᱷᱮᱛ ᱠᱚ ᱨᱮ ᱫᱚ ᱛᱟᱦᱚᱞᱮ ᱦᱟᱠᱩ ᱠᱚ ᱫᱚ ᱵᱤᱱ ᱥᱟᱵ ᱵᱟᱲᱟ ᱠᱮᱫ ᱠᱚᱣᱟ ᱥᱮ ᱵᱟᱝ? ᱜᱚᱸᱜᱷᱟ ᱠᱚ ᱨᱚᱠᱚᱡ ᱠᱚ ᱵᱤᱱ ᱦᱟᱞᱟᱝ ᱮᱫ ᱠᱚᱣᱟ ᱥᱮ ᱵᱟᱝ?
ᱦᱮ ᱧᱟᱢ ᱫᱚ ᱠᱚ ᱧᱟᱢᱚᱜ ᱠᱟᱱ ᱜᱮᱭᱟ ᱟᱫᱚ ᱠᱟᱢᱤᱭᱟᱢ ᱥᱮ ᱨᱚᱠᱚᱡ ᱠᱚ ᱠᱟᱴ- ᱠᱚᱢ ᱠᱚ ᱦᱟᱞᱟᱝ ᱵᱟᱲᱟ ᱠᱚᱣᱟ ᱟᱫᱚ ᱡᱟᱜᱮ ᱴᱩᱠ ᱴᱟᱠ ᱟᱨᱠᱤ ᱦᱟᱞᱟᱝ ᱫᱚ ᱦᱟᱞᱟᱝ ᱵᱟᱲᱟ ᱦᱩᱭᱩᱜ ᱠᱟᱱ ᱜᱮᱭᱟ ᱵᱟᱝ ᱫᱚ ᱵᱟᱝ
ᱦᱮ ᱛᱚ ᱜᱚᱝᱠᱮ ᱛᱟᱦᱚᱞᱮ ᱟᱯᱮ ᱥᱮᱫ ᱫᱚ ᱠᱟᱴᱠᱚᱢ ᱠᱚ ᱠᱚ ᱧᱟᱢᱚᱜ ᱜᱮᱭᱟ ᱛᱚ?
ᱦᱮᱸ ᱧᱟᱢᱚᱜ ᱜᱮᱭᱟ ᱠᱚ ᱨᱤᱫ ᱠᱟᱛᱮᱜ ᱞᱮ ᱡᱚᱢ ᱵᱟᱲᱟ ᱠᱚ ᱜᱮᱭᱟ ᱟᱨ ᱟᱯᱮ ᱥᱮᱫ ᱜᱮ ᱧᱟᱢᱚᱜ ᱜᱮᱭᱟ ᱠᱚ ᱥᱮ ᱵᱟᱝ
ᱦᱮᱸ ᱜᱚᱝᱠᱮ ᱟᱞᱮᱥᱮᱫ ᱠᱚ ᱧᱟᱢᱚᱜ ᱜᱮᱭᱟ ᱠᱟᱴᱠᱚᱢ ᱨᱤᱫ ᱡᱟᱦᱟᱸ ᱠᱟᱴᱠᱚᱢ ᱨᱟᱯᱟᱜ ᱠᱟᱛᱮᱜ ᱵᱟᱝ ᱠᱷᱟᱱ ᱨᱤᱫ ᱠᱟᱛᱮᱜ ᱩᱛᱩ ᱦᱚᱸ ᱠᱚ ᱩᱛᱩ ᱠᱚ ᱜᱮᱭᱟ ᱟᱞᱮ ᱥᱮᱫ ᱫᱚ ᱟᱨ ᱠᱟᱴᱠᱚᱢ ᱞᱮᱴᱚ ᱦᱚᱸ ᱵᱤᱱ ᱡᱚᱢ ᱵᱟᱲᱟ ᱟᱠᱟᱫᱟ ᱥᱮ ᱵᱟᱝ?
ᱦᱮᱸ ᱠᱟᱴᱠᱚᱢ ᱞᱮᱴᱚ ᱡᱚᱢ ᱫᱚ ᱢᱤᱫ ᱫᱷᱟᱣ ᱞᱤᱧ ᱡᱚᱢ ᱞᱮᱫ ᱛᱟᱦᱮᱜᱼᱟ ᱵᱷᱟᱹᱜᱤ ᱜᱮ ᱥᱤᱵᱤᱞ ᱜᱮᱭᱟ ᱠᱚ ᱞᱟᱹᱭ ᱛᱚᱠᱚ ᱞᱟᱹᱭᱼᱟ ᱟᱨ ᱡᱚᱢ ᱦᱚᱞᱤᱧ ᱡᱚᱢ ᱵᱟᱲᱟ ᱟᱠᱟᱫ ᱠᱚ ᱜᱮᱭᱟ
ᱚ ᱦᱮᱸ ᱛᱚ ᱛᱟᱦᱚᱞᱮ ᱟᱯᱮ ᱥᱮᱫ ᱫᱚ ᱠᱩᱪᱞᱟ ᱠᱚ ᱫᱚ ᱜᱚᱝᱠᱮ ᱠᱚ ᱧᱟᱢᱚᱜ ᱜᱮᱭᱟ ᱥᱮ ᱵᱟᱝ
ᱦᱮᱸ ᱠᱩᱪᱞᱟᱹ ᱧᱟᱢ ᱫᱚ ᱠᱚ ᱧᱟᱢᱚᱜ ᱜᱮᱭᱟ ᱵᱷᱟᱹᱜᱤ ᱜᱮ ᱛᱟᱦᱞᱮ ᱠᱩᱪᱞᱟᱹ ᱡᱤᱞ ᱦᱚᱸ ᱥᱤᱵᱤᱞ ᱫᱚ ᱥᱤᱵᱤᱞ ᱜᱮᱭᱟ ᱟᱨ ᱞᱟᱹᱭ ᱟᱠᱚ ᱛᱚ ᱢᱟᱭᱟᱝ ᱥᱟᱨᱥᱟᱜᱼᱟ ᱛᱟᱦᱞᱮ ᱡᱚᱢ ᱫᱚ ᱞᱤᱧ ᱡᱚᱢ ᱵᱟᱲᱟ ᱟᱠᱟᱫ ᱠᱚ ᱜᱮᱭᱟ ᱾
ᱦᱮᱸ ᱦᱮᱸ ᱠᱩᱪᱞᱟᱹ ᱫᱚ ᱛᱟᱦᱚᱞᱮ ᱜᱚᱝᱠᱮ ᱟᱯᱮ ᱥᱮᱫ ᱫᱚ ᱚᱠᱟ ᱞᱮᱠᱟ ᱠᱟᱛᱮ ᱠᱩᱪᱞᱟᱹ ᱫᱚ ᱯᱮ ᱥᱟᱵ ᱠᱚ ᱜᱮᱭᱟ ᱡᱩᱫᱤ ᱵᱷᱩᱜᱟᱹᱜ ᱨᱮ ᱠᱚ ᱛᱟᱦᱮᱱᱟ ᱛᱟᱦᱞᱮ ᱪᱮᱫ ᱞᱮᱠᱟ ᱠᱟᱛᱮ ᱠᱩᱪᱼ ᱩᱪᱞᱟ. ᱯᱮ ᱥᱟᱵ ᱠᱚ ᱜᱮᱭᱟ
ᱩᱦ ᱢᱟᱱᱮ ᱛᱟᱲᱟᱣ ᱠᱟᱛᱮᱜ ᱦᱚᱞᱮ ᱥᱟᱵ ᱠᱚ ᱜᱮᱭᱟ ᱟᱨ ᱵᱟᱠᱷᱟᱱ ᱫᱚ ᱵᱟᱲᱥᱤ ᱢᱮᱱᱟᱜᱼᱟ ᱚᱱᱠᱟ ᱦᱩᱰᱤᱧ ᱦᱩᱰᱤᱧᱟᱜ ᱟᱨ ᱚᱸᱰᱮᱞᱮ ᱮᱸᱰᱟᱣᱟ ᱛᱟᱨᱯᱚᱨᱮ ᱡᱚᱢ ᱠᱟᱛᱮ ᱠᱚ ᱡᱷᱟᱞᱤᱜ ᱜᱮᱭᱟ ᱠᱚ
ᱦᱮᱸ ᱢᱟᱱᱮ ᱦᱟᱱᱮ ᱵᱟᱵᱮᱨ ᱨᱮ ᱡᱟᱦᱟᱸ ᱦᱟᱹᱠᱩ ᱠᱟᱴᱟ ᱵᱮᱱ ᱤᱭᱟᱹ ᱠᱟᱜᱼᱟ ᱟᱨ ᱵᱤᱱ ᱚᱸᱰᱮ ᱵᱮᱱ ᱤᱭᱟᱹᱭᱟ ᱦᱮᱸᱥᱮ
ᱦᱳᱭ
ᱚ ᱦᱮᱸ ᱛᱚ ᱛᱟᱦᱞᱮ ᱟᱨ ᱛᱟᱦᱞᱮ ᱠᱩᱪᱞᱟᱹ ᱫᱚ ᱜᱩ ᱜᱚᱝᱠᱮ ᱟᱫᱚ ᱠᱩᱪᱞᱟᱹ ᱠᱩᱪᱞᱟᱹ ᱵᱷᱩᱜᱟᱹᱜ ᱟᱨ ᱰᱷᱚᱲ ᱵᱷᱩᱜᱟᱹᱜ ᱛᱚ ᱰᱷᱚᱲ ᱠᱚᱦᱚᱸ ᱠᱚ ᱵᱚᱞᱚ ᱠᱚᱜ ᱜᱮᱭᱟ ᱛᱚ ᱦᱮᱸᱥᱮ
ᱦᱮᱸ ᱵᱚᱞᱚ ᱠᱚᱜ ᱜᱮᱭᱟ ᱠᱚ ᱢᱤᱫ ᱫᱷᱟᱣ ᱞᱤᱧ ᱚᱱᱠᱟ ᱜᱩᱡᱽᱞᱟᱹ ᱵᱷᱩᱜᱟᱜ ᱢᱮᱱᱛᱮ ᱞᱤᱧ ᱥᱳᱜ ᱠᱮᱫᱟ ᱮᱢᱚᱱ ᱰᱷᱚᱲ ᱞᱤᱧ ᱧᱟᱢ ᱠᱮᱫᱮᱭᱟ ᱟᱫᱚ ᱵᱚᱛᱚᱨ ᱜᱮᱞᱤᱧ ᱵᱩᱡᱷᱟᱹᱣ ᱠᱮᱫᱟ ᱟᱫᱚ ᱩᱱ ᱠᱷᱚᱱᱟᱜ ᱜᱮ ᱟᱫᱚ ᱠᱩᱪᱞᱟᱹ ᱫᱚ ᱥᱟᱵ ᱫᱚ ᱞᱤᱧ ᱵᱟᱜᱤᱭ ᱠᱮᱫᱟ
ᱚ ᱦᱮᱸᱛᱚ ᱠᱩᱪᱞᱟᱹ ᱰᱷᱚᱲ ᱠᱚᱫᱚ ᱦᱟᱸᱜ ᱠᱚ ᱥᱚᱜᱟᱜ ᱞᱮᱠᱷᱟᱱ ᱦᱟᱸᱜ ᱚᱸᱰᱮ ᱦᱟᱸᱜ ᱯᱷᱩᱞᱟᱹᱜᱼᱟ ᱦᱮᱸᱥᱮ ᱰᱷᱚᱸᱲ ᱫᱚ ᱵᱤᱥ ᱫᱚ ᱵᱟᱹᱱᱩᱜ ᱛᱟᱠᱚᱣᱟ ᱢᱮᱱᱠᱷᱟᱱ ᱰᱷᱚᱸᱲ ᱚᱸᱰᱮ ᱥᱚᱜᱟᱜ ᱞᱮᱠᱷᱟᱱ ᱠᱟᱹᱴᱤᱡ ᱯᱷᱩᱞᱟᱹᱜ ᱟᱥᱮ
ᱦᱮᱸ ᱮᱠᱫᱚᱢ
ᱦᱩᱸ ᱦᱩᱸ ᱛᱚ ᱛᱟᱦᱚᱞᱮ ᱜᱚᱝᱠᱮ ᱟᱹᱵᱤᱱ ᱫᱚ ᱛᱟᱦᱞᱮ ᱪᱮᱫ ᱦᱩᱲᱩ ᱠᱚᱵᱤᱱ ᱪᱟᱥ ᱵᱟᱲᱟᱭᱮᱫᱟ
ᱦᱚᱸᱜᱼᱚᱭ ᱱᱤᱛᱳᱜ ᱛᱚᱞᱟ ᱦᱩᱭ ᱠᱟᱱᱟ ᱥᱚᱨᱱᱚ ᱵᱤᱵᱤ ᱮᱜᱟᱨᱚ ᱛᱟᱨᱯᱚᱨᱮ ᱵᱩᱞᱮᱴ ᱟᱨᱦᱚᱸ ᱟᱭᱢᱟ ᱟᱭᱢᱟ ᱚᱱᱠᱟᱱᱟᱜ ᱦᱩᱲᱩ ᱚᱱᱟ ᱧᱩᱛᱩᱢ ᱩᱰᱩᱜ ᱟᱠᱟᱱᱟ ᱱᱟᱣᱟ ᱱᱟᱣᱟ ᱧᱩᱛᱩᱢ ᱠᱚᱫᱚ ᱵᱟᱹᱞᱤᱧ ᱵᱟᱲᱟᱭᱟ ᱛᱟᱦᱚᱞᱮ ᱟᱵᱤᱱ ᱜᱮ ᱪᱮᱫ ᱠᱚ ᱛᱚᱞᱟ ᱠᱚᱵᱤᱱ ᱜᱤᱲᱤ ᱵᱟᱲᱟᱣ ᱠᱟᱫᱟ
ᱟᱹᱞᱤᱧ ᱫᱚ ᱜᱚᱝᱠᱮ ᱯᱟᱭᱮᱥ ᱦᱩᱲᱩ ᱛᱟᱨᱯᱚᱨᱮ ᱵᱤᱵᱤ ᱮᱜᱟᱨᱚ ᱥᱚᱨᱱᱚ ᱚᱱᱟ ᱠᱚᱜᱮᱞᱤᱧ ᱪᱟᱥ ᱵᱟᱲᱟᱣ ᱟᱠᱟᱫᱟ ᱵᱮᱥᱤ ᱠᱤᱪᱷᱩ ᱫᱚ ᱵᱟᱹᱞᱤᱧ ᱪᱟᱥ ᱫᱟ
ᱚ ᱦᱮᱸ ᱛᱚ
ᱦᱮᱸ ᱛᱟᱦᱞᱮ ᱜᱚᱝᱠᱮ ᱟᱯᱮᱥᱮᱫ ᱫᱚ ᱯᱟᱭᱮᱥ ᱦᱩᱲᱩ ᱫᱚ ᱜᱚᱝᱠᱮ ᱵᱟᱠᱚ ᱪᱟᱥ ᱜᱮᱭᱟ
ᱵᱟᱝᱜᱮ ᱟᱞᱮ ᱥᱮᱫ ᱫᱚ ᱵᱟᱠᱚ ᱪᱟᱥ ᱜᱮᱭᱟ ᱟᱫᱚ ᱚᱱᱠᱟᱱᱟᱜ ᱦᱟᱥᱟ ᱦᱚᱸ ᱫᱚᱨᱠᱟᱨᱚᱜᱼᱟ ᱥᱮ ᱟᱫᱚ ᱟᱞᱮ ᱥᱮ ᱥᱮᱫ ᱫᱚ ᱫᱚᱢᱮ ᱞᱚᱥᱚᱫ ᱜᱮᱭᱟ
ᱚ ᱦᱮᱸᱛᱚ ᱚᱱᱠᱟ ᱛᱟᱦᱚᱞᱮ ᱟᱯᱮ ᱫᱚ ᱞᱚᱥᱚᱫ ᱜᱮᱭᱟ ᱚᱱᱛᱮ ᱫᱚ ᱵᱤᱥᱤ ᱦᱮᱸᱥᱮ
ᱦᱳᱭ ᱚᱱᱟ ᱠᱷᱟᱹᱛᱤᱨ ᱜᱮ ᱚᱱᱟ ᱠᱚ ᱦᱩᱲᱩ ᱫᱚ ᱵᱟᱞᱮ ᱪᱟᱥ ᱜᱮᱭᱟ
ᱚ ᱦᱮᱸᱛᱚ ᱵᱷᱟᱹᱜᱤ‌ ᱜᱮ ᱛᱟᱦᱚᱞᱮ ᱟᱯᱮ ᱫᱚ ᱚᱱᱟ ᱠᱚᱜᱮ ᱛᱟᱦᱚᱞᱮ ᱪᱟᱥ ᱯᱮ ᱟᱨ ᱛᱟᱦᱚᱞᱮ ᱫᱟᱜ ᱡᱟᱹᱯᱩᱫ ᱫᱚ ᱚᱠᱟᱞᱮᱠᱟ ᱟᱯᱮᱥᱮᱫ ᱫᱚ ᱵᱤᱥᱤ ᱧᱚᱜ ᱥᱮ ᱠᱚᱢ ᱧᱚᱜᱼᱮ ᱫᱟᱜ ᱡᱟᱹᱲᱤᱭᱮᱫᱟᱭ
ᱦᱮᱸ ᱱᱤᱛᱚᱜ ᱫᱚ ᱫᱟᱜ ᱡᱟᱹᱲᱤ ᱫᱚ ᱵᱷᱟᱹᱜᱤ ᱜᱮ ᱫᱟᱜ ᱡᱟᱹᱲᱤ ᱜᱚᱫ ᱠᱮᱫᱟᱭ ᱛᱚ ᱮᱱᱟᱝ ᱥᱮᱛᱟᱜ ᱠᱷᱚᱱᱟᱜ ᱮ ᱫᱟᱜ ᱡᱟᱹᱲᱤᱭᱮᱫᱟᱭ ᱮᱸ ᱠᱷᱚᱱᱮᱠ ᱞᱟᱦᱟ ᱜᱮ ᱠᱟᱹᱴᱤᱡᱮ ᱟᱥᱩᱲ ᱟᱠᱟᱫᱟᱭ
ᱦᱮᱸ ᱛᱚ ᱟᱨ ᱛᱟᱦᱞᱮ ᱟᱨᱮᱞ ᱫᱚ ᱟᱨᱮᱞ ᱵᱟᱲᱟᱭ ᱫᱟᱭ ᱥᱮ ᱵᱟᱝ᱾
ᱵᱟᱝᱜᱮ ᱟᱨᱮᱞ ᱫᱚ ᱱᱤᱛᱚᱜ ᱫᱚ ᱵᱟᱭ ᱟᱨᱮᱞ ᱫᱟᱭ ᱦᱟᱱᱮ᱾ ᱵᱟᱹᱭᱥᱟᱹᱠᱷ ᱵᱚᱸᱜᱟ ᱫᱚᱢᱮ ᱟᱨᱮᱞ ᱵᱟᱲᱟ ᱠᱮᱫᱟᱭ ᱟᱫᱚ ᱱᱤᱛᱳᱜ ᱟᱥᱟᱲ ᱵᱚᱸᱜᱟ ᱫᱚ ᱵᱟᱭ ᱟᱨᱮᱞ ᱵᱟᱲᱟᱭᱮᱫᱟ᱾
ᱦᱮᱸ ᱟᱥᱟᱲ ᱵᱚᱸᱜᱟ ᱫᱚ ᱵᱟᱭ ᱟᱨᱮᱞ ᱜᱮᱭᱟ ᱛᱚ ᱵᱮᱥᱤᱨ ᱵᱷᱟᱜᱽ ᱫᱚ ᱪᱟᱥᱵᱟᱥ ᱠᱚᱠᱚ ᱪᱟᱞᱟᱜ ᱜᱮᱭᱟ ᱛᱚ ᱵᱟᱝ ᱠᱷᱟᱱ ᱟᱨᱮᱞ ᱞᱮᱠᱷᱟᱱ ᱛᱚ ᱦᱟᱸᱜ ᱟᱨᱮᱞ ᱫᱚᱢᱮ ᱧᱩᱨᱦᱩ ᱞᱮᱱᱠᱷᱟᱱ ᱪᱟᱥᱵᱟᱥ ᱠᱚᱦᱚᱸ ᱛᱚ ᱵᱟᱝ ᱦᱩᱭᱩᱜᱼᱟ ᱦᱮᱸᱥᱮ᱾
ᱦᱳᱭ ᱦᱳᱭ
ᱦᱮᱸ ᱵᱟᱝᱠᱷᱟᱱ ᱟᱥᱟᱲ ᱵᱚᱸᱜᱟ ᱫᱤᱱ ᱫᱚ ᱵᱮᱥᱤ ᱟᱨᱮᱞ ᱫᱚ ᱵᱟᱭ ᱟᱨᱮᱞ ᱜᱮᱭᱟ᱾ ᱫᱟᱜ ᱜᱮ ᱫᱟᱜᱟᱭ ᱟᱫᱚ ᱫᱟᱜ ᱫᱟᱜ ᱛᱮᱫᱚ ᱨᱚᱦᱚᱭ ᱠᱚᱫᱚ ᱜᱟᱱᱚᱜ ᱜᱮᱭᱟ ᱟᱫᱚ ᱟᱨᱮᱞ ᱞᱮᱠᱷᱟᱱ ᱠᱤ ᱨᱚᱦᱚᱭ ᱫᱚ ᱵᱟᱝ ᱜᱟᱱᱚᱜᱼᱟ ᱛᱚ ᱦᱮᱸᱥᱮ᱾
ᱦᱳᱭ ᱟᱨᱮᱞ ᱞᱮᱠᱷᱟᱱ ᱫᱚ ᱪᱤᱠᱟᱹᱛᱮᱢ ᱪᱟᱞᱟᱜᱼᱟ ᱟᱨ ᱜᱚᱡ ᱦᱚᱸᱢ ᱫᱟᱲᱮᱭᱟᱜᱼᱟ ᱥᱮ ᱩᱱ ᱡᱳᱨ ᱟᱨᱮᱞ ᱛᱮᱢ ᱪᱟᱯᱟᱫᱚᱜᱼᱟ ᱪᱟᱯᱟᱫᱚᱜ ᱟᱢ ᱥᱮ
ᱦᱮᱸ ᱦᱮᱸ ᱦᱮᱸ ᱟᱨ ᱛᱟᱦᱚᱞᱮ ᱟᱹᱵᱤᱱ ᱫᱚ ᱢᱩᱱᱤᱥ ᱵᱤᱱ ᱞᱟᱜᱟᱣ ᱠᱟᱜ ᱠᱚᱣᱟ ᱥᱮ ᱟᱹᱵᱤᱱ ᱜᱮᱵᱤᱱ ᱤᱭᱟᱹ᱾ᱭᱮᱫᱟ
ᱦᱮᱸ ᱟᱹᱞᱤᱧ ᱫᱚ ᱟᱹᱞᱤᱧ ᱛᱮᱜᱮᱞᱤᱧ ᱤᱭᱟᱹᱭᱮᱫᱟ ᱟᱨ ᱱᱤᱛᱚᱜ ᱫᱚ ᱠᱟᱢᱤᱱ ᱠᱚ ᱢᱩᱱᱤᱥ ᱠᱚ ᱵᱟᱠᱚ ᱧᱟᱢᱚᱜ ᱠᱟᱱᱟ ᱠᱚ ᱛᱟᱦᱚᱞᱮ ᱱᱤᱡᱮᱨᱟᱜ ᱪᱟᱥ ᱦᱚᱸ ᱞᱟᱜᱟᱣ ᱜᱚᱫ ᱠᱟᱱᱟ ᱛᱟᱦᱚᱞᱮ ᱢᱩᱱᱤᱥ ᱠᱟᱢᱤᱱ ᱠᱚ ᱵᱟᱠᱚ ᱧᱟᱢ ᱞᱮᱱ᱾ ᱠᱷᱟᱱ ᱫᱚ ᱛᱟᱦᱚᱞᱮ ᱱᱤᱡᱮ ᱫᱚ ᱱᱤᱡᱮ ᱛᱮᱜᱮ ᱪᱟᱥ ᱫᱚ ᱨᱟᱠᱟᱵ ᱫᱚ ᱦᱩᱭᱩᱜ ᱜᱮᱭᱟ ᱥᱮ
ᱦᱮᱸ ᱛᱚ ᱛᱟᱦᱚᱞᱮ ᱜᱚᱝᱠᱮ ᱟᱵᱤᱱ ᱫᱚ ᱛᱟᱦᱚᱞᱮ ᱟᱨ ᱛᱟᱦᱚᱞᱮ ᱚᱲᱟᱜ ᱠᱚᱨᱮ ᱫᱚ ᱪᱤᱞᱤ ᱠᱚᱵᱤᱱ ᱪᱟᱥ ᱵᱟᱲᱟᱣ ᱠᱟᱫ ᱠᱚᱜᱮᱭᱟ ᱜᱮᱰᱮ ᱠᱚ ᱥᱮ ᱥᱤᱢ ᱠᱚ
ᱦᱮᱸ ᱱᱤᱛᱚᱜ ᱫᱚ ᱥᱩᱠᱨᱤ ᱪᱟᱥ ᱦᱩᱭ ᱠᱟᱱᱟ ᱜᱮᱰᱮ ᱠᱚ ᱥᱤᱢ ᱠᱚᱫᱚ ᱦᱟᱯᱮ ᱦᱟᱸᱜ ᱱᱤᱭᱟᱹ ᱠᱚᱴᱟ ᱫᱤᱱ ᱜᱮᱞᱤᱧ ᱟᱠᱷᱨᱤᱧ ᱠᱮᱫ ᱠᱚᱣᱟ ᱟᱫᱚ ᱛᱟᱦᱚᱞᱮ᱾ ᱥᱩᱠᱨᱤ ᱞᱤᱧ ᱪᱟᱥ ᱟᱠᱟᱫ ᱠᱚᱣᱟ ᱢᱮᱱᱟᱜ ᱠᱚᱣᱟ᱾
ᱦᱮᱸ ᱦᱮᱸ ᱟᱨ ᱜᱚᱝᱠᱮ ᱟᱹᱞᱤᱧ ᱫᱚ ᱢᱮᱨᱚᱢ ᱠᱚᱜᱮᱞᱤᱧ ᱪᱟᱥ ᱵᱟᱲᱟ ᱠᱚᱜᱮᱭᱟ ᱥᱩᱠᱨᱤ ᱫᱚ ᱵᱟᱹᱞᱤᱧ ᱪᱟᱥ ᱵᱟᱲᱟᱣ ᱠᱟᱫ ᱠᱚᱜᱮᱭᱟ ᱟᱞᱮ ᱥᱮᱫ ᱫᱚ ᱜᱚᱝᱠᱮ ᱥᱩᱠᱨᱤ ᱫᱚᱠᱚ ᱪᱟᱥ ᱠᱚ ᱨᱮᱦᱚᱸ ᱟᱫᱚ ᱥᱩᱠᱨᱤ ᱫᱚ ᱜᱚᱢᱠᱮ ᱟᱞᱮ ᱥᱮᱫ ᱫᱚ ᱵᱟᱠᱚ ᱯᱟᱹᱨᱠᱟᱹᱜᱼᱟ ᱢᱟᱱᱮ᱾ ᱢᱟᱱᱮ ᱵᱤᱨ ᱨᱮᱜᱮᱠᱚ ᱫᱟᱹᱲᱟ ᱚᱱᱟ ᱠᱷᱛᱤᱨ ᱟᱹᱞᱤᱧ ᱫᱚ ᱥᱩᱠᱨᱤ ᱫᱚ ᱵᱟᱹᱞᱤᱧ ᱪᱟᱥ ᱵᱟᱲᱟ ᱠᱚᱜᱮᱭᱟ᱾
ᱚ ᱦᱮ ᱛᱚ ᱟᱫᱚ ᱟᱹᱞᱤᱧ ᱫᱚ ᱜᱚᱲᱟᱞᱤᱧ ᱵᱮᱱᱟᱣ ᱟᱠᱟᱫ ᱠᱚᱣᱟ ᱟᱫᱚ ᱚᱸᱰᱮ ᱜᱮ ᱚᱱᱟ ᱜᱚᱲᱟ ᱨᱮᱜᱮᱞᱤᱧ ᱥᱟ ᱵᱟ ᱠᱟᱜ ᱠᱚᱣᱟ ᱟᱫᱚ ᱩᱱᱟᱹᱜ ᱜᱟᱱ ᱢᱮᱱᱟᱜ ᱠᱚᱣᱟ ᱥᱮ ᱫᱷᱮᱨ ᱜᱮ ᱛᱟᱦᱞᱮ ᱩᱱᱠᱩ ᱟᱲᱟᱜ ᱠᱚᱛᱮ ᱜᱮᱞᱮ ᱦᱟᱱᱛᱮ ᱱᱟᱛᱮ ᱟᱠᱚ ᱥᱮ ᱛᱟᱦᱚᱞᱮ ᱟᱫᱚ ᱟᱫ ᱢᱟᱜ ᱞᱮᱱᱠᱷᱟᱱ ᱠᱚ ᱥᱚᱢᱚᱥᱥᱟ ᱜᱮᱭᱟ ᱥᱮ
ᱦᱮ ᱟᱫᱚ ᱜᱚᱝᱠᱮ ᱟᱞᱮ ᱥᱮᱫ ᱫᱚ ᱵᱩᱨᱩ ᱫᱤᱥᱚᱢ ᱛᱚ ᱵᱤᱨ ᱫᱤᱥᱚᱢ ᱛᱟᱦᱚᱞᱮ ᱟᱞᱮ ᱥᱮᱫ ᱫᱚ ᱡᱟᱦᱟ ᱥᱩᱠᱨᱤ ᱡᱩᱫᱤᱢ ᱟᱨᱟᱜᱮᱭᱟ ᱛᱟᱦᱚᱞᱮ ᱟᱫᱚ ᱩᱱᱤ ᱛᱚ ᱦᱟᱜ ᱵᱤᱨ ᱥᱮᱫ ᱮ ᱵᱚᱞᱚᱭᱮᱱ ᱜᱮ ᱟᱫᱚ ᱦᱟᱜ ᱵᱤᱨ ᱥᱩᱠᱨᱤ ᱥᱟᱞᱟᱜ ᱟᱫᱚ ᱦᱟᱜ ᱮ ᱜᱟᱛᱮ ᱟᱭ ᱟᱫᱚ᱾ ᱟᱫᱚ ᱩᱱᱠᱩ ᱠᱚ ᱧᱟᱢ ᱞᱮᱠᱚ ᱠᱷᱟᱱ ᱟᱫᱚ ᱵᱟᱭ ᱦᱤᱡᱩᱜᱼᱟ ᱤᱭᱟᱹ ᱫᱚ
ᱚ ᱮᱠᱫᱚᱢ ᱮᱠᱫᱚᱢ ᱛᱚ ᱟᱫ ᱞᱮᱱᱠᱷᱟᱱ ᱥᱚᱢᱚᱥᱥᱟ ᱜᱚᱫᱚᱜ ᱟᱠᱚ ᱦᱮ ᱥᱮ ᱵᱟᱝ᱾
ᱦᱮ ᱦᱮ ᱚᱱᱟ ᱠᱷᱟᱹᱛᱤᱨ ᱜᱮ ᱟᱹᱞᱤᱧ ᱫᱚ ᱵᱤᱨ ᱥᱩᱠᱨᱤ ᱠᱚᱫᱚ ᱵᱟᱹᱞᱤᱧ ᱪᱟᱥ ᱵᱟᱲᱟ ᱠᱚᱜᱮᱭᱟ ᱟᱨ ᱛᱟᱦᱞᱮ ᱜᱚᱝᱠᱮ ᱟᱯᱮᱥᱮᱫ ᱫᱚ ᱵᱤᱨ ᱫᱤᱥᱚᱢ ᱫᱚ ᱵᱤᱨ ᱠᱚᱫᱚ ᱵᱟᱹᱱᱩᱜ ᱟ ᱥᱮᱪᱮᱜ
ᱚ ᱵᱟ ᱟᱞᱮ ᱥᱮᱫ ᱫᱚ ᱢᱟᱱᱮ ᱵᱤᱨ ᱦᱚ ᱞᱟᱹᱭ ᱜᱟᱱᱚᱜᱼᱟ ᱟᱨ ᱟ ᱴᱟᱰᱤ ᱦᱚ ᱴᱟᱰᱤ ᱜᱮᱭᱟ ᱢᱟᱱᱮ ᱥᱚᱢᱟᱱ ᱧᱚᱜ ᱜᱮᱭᱟ ᱟᱨᱠᱤ ᱫᱚᱢᱮ ᱦᱚ ᱵᱤᱨ ᱵᱟᱝ ᱟᱨ ᱫᱚᱢᱮ ᱦᱚᱲ ᱴᱟᱰᱤ ᱵᱟᱝ ᱟᱨᱠᱤ
ᱦᱮᱸ ᱦᱮᱸ ᱛᱟᱦᱚᱞᱮ ᱜᱚᱝᱠᱮ ᱟᱵᱤᱱ ᱫᱚ ᱜᱟᱹᱰᱭᱟᱹ ᱠᱚᱨᱮ ᱫᱚ ᱦᱟᱠᱩ ᱠᱚᱵᱤᱱ ᱪᱟᱥ ᱵᱟᱲᱟ ᱠᱚᱜᱮᱭᱟ ᱥᱮ ᱵᱟᱝ ᱥᱮ ᱜᱟᱹᱰᱭᱟᱹ ᱠᱚ ᱵᱟᱹᱱᱩᱜ ᱛᱟᱹᱵᱤᱱᱟ
ᱵᱟᱝ ᱜᱟᱹᱰᱭᱟᱹ ᱫᱚ ᱢᱮᱱᱟᱜ ᱫᱚ ᱢᱮᱱᱟᱜᱼᱟ ᱟᱫᱚ ᱦᱟᱹᱠᱩ ᱫᱚ ᱵᱟᱹᱞᱤᱧ ᱪᱟᱥ ᱦᱟᱛᱟᱲ ᱠᱟᱫ ᱠᱚᱣᱟ ᱫᱤᱱ ᱠᱟᱞᱚᱢ ᱞᱤᱧ ᱪᱟᱥ ᱞᱮᱫ ᱠᱚᱣᱟ ᱛᱟᱦᱞᱮ ᱱᱤᱭᱟᱹ ᱫᱷᱟᱣ ᱫᱚ ᱵᱟᱹᱞᱤᱧ ᱪᱟᱥ ᱠᱟᱫ ᱠᱚᱣᱟ
ᱚᱻ ᱟᱹᱞᱤᱧ ᱫᱚ ᱜᱟᱹᱰᱭᱟᱹ ᱨᱮᱫᱚ ᱦᱟᱠᱩ ᱠᱚᱫᱚ ᱞᱤᱧ ᱪᱟᱥ ᱫᱚᱞᱤᱧ ᱪᱟᱥ ᱵᱟᱲᱟ ᱟᱠᱟᱫ ᱠᱚᱜᱮᱭᱟ ᱟᱨ ᱨᱚᱠᱚᱡ ᱠᱚ ᱜᱚᱸᱜᱷᱟ ᱠᱚᱞᱤᱧ ᱟᱲᱟᱜ ᱠᱟᱜ ᱠᱚᱣᱟ ᱟᱨ ᱦᱟᱹᱠᱩ ᱠᱚᱫᱚᱞᱤᱧ ᱪᱟᱥ ᱫᱚᱞᱤᱧ ᱪᱟᱥ ᱟᱠᱟᱫ ᱠᱚᱣᱟ ᱟᱨ ᱜᱮᱰᱮ ᱞᱤᱧ ᱪᱟᱥ ᱠᱚᱣᱟ ᱞᱤᱧ ᱢᱚᱱᱮ ᱭᱮᱫᱟᱞᱤᱧ ᱟᱫᱚ ᱟᱨᱞᱤᱧ ᱞᱟᱹᱭ ᱫᱟᱞᱤᱧ ᱜᱮᱰᱮ ᱞᱟᱹᱜᱤᱫ ᱫᱚ ᱮᱴᱟᱜ ᱜᱟᱹᱰᱭᱟᱹ ᱞᱤᱧ ᱵᱮᱱᱟᱣᱟ ᱟᱫᱚ ᱚᱱᱟ ᱠᱷᱟᱹᱛᱤᱨ ᱜᱮ ᱟᱫᱚ ᱜᱮᱰᱮ ᱫᱚ ᱦᱟᱯᱮ ᱟᱣᱨᱤ ᱞᱤᱧ ᱪᱟᱥ ᱠᱚᱣᱟ ᱟᱫᱚ ᱚᱱᱟᱜᱮ ᱦᱟᱹᱠᱩ ᱜᱮ ᱦᱟᱸᱜ ᱱᱚᱣᱟᱴᱟᱜ ᱜᱟᱹᱰᱭᱟᱹ ᱨᱮᱫᱚᱞᱤᱧ ᱪᱟᱥᱮᱫ ᱠᱚᱣᱟ ᱟᱫᱚ ᱢᱟ ᱡᱩᱫᱤ ᱜᱮᱰᱮ ᱞᱤᱧ ᱪᱟᱥ ᱠᱚᱣᱟ ᱛᱚ ᱦᱟᱸᱜ ᱩᱱᱫᱚ ᱱᱚᱣᱟ ᱜᱟᱹᱰᱭᱟᱹ ᱨᱮ ᱛᱚ ᱡᱷᱚᱛᱚ ᱦᱟᱹᱠᱩ ᱠᱚ ᱡᱚᱢ ᱪᱟᱵᱟ ᱠᱚᱣᱟ ᱟᱹᱞᱤᱧ ᱟᱠᱷᱨᱤᱧ ᱦᱚᱸ ᱵᱟᱹᱞᱤᱧ ᱫᱟᱲᱮᱭᱟ ᱠᱚᱣᱟ ᱦᱮᱸᱥᱮ
ᱦᱮᱸ ᱦᱮᱸ ᱮᱠᱫᱚᱢ ᱟᱨ ᱛᱟᱦᱚᱞᱮ ᱪᱤᱞᱤ ᱪᱤᱞᱤ ᱦᱟᱹᱠᱩ ᱠᱚᱫᱚ ᱵᱤᱱ ᱪᱟᱥ ᱵᱟᱲᱟ ᱟᱠᱟᱫ ᱠᱚᱣᱟ᱾
ᱟᱹᱞᱤᱧ ᱞᱤᱧ ᱪᱟᱥ ᱠᱚᱣᱟ ᱯᱩᱴᱷᱤ ᱨᱩᱭ ᱠᱟᱛᱞᱟ ᱛᱟᱨ ᱯᱚᱨᱮ ᱤᱪᱟᱹᱜ ᱦᱟᱹᱠᱩ ᱞᱮᱧᱡᱨᱟ ᱠᱳ ᱩᱱᱠᱩ ᱠᱚᱜᱮᱞᱤᱧ ᱪᱟᱥ ᱵᱟᱲᱟ ᱟᱠᱟᱫ ᱠᱚᱜᱮᱭᱟ᱾
ᱦᱮᱸ ᱛᱚ ᱟᱨ ᱛᱟᱦᱚᱞᱮ ᱛᱤᱱᱟᱹᱜ ᱥᱮᱬᱟ ᱥᱮᱬᱟ ᱠᱚ ᱦᱟᱨᱟ ᱟᱠᱟᱱᱟ ᱦᱟᱨᱟ ᱞᱮᱱᱠᱷᱟᱱ ᱠᱚ ᱟᱹᱠᱷᱨᱤᱧ ᱠᱚᱣᱟ ᱵᱤᱱ ᱥᱮ ᱡᱚᱢ ᱦᱚᱸᱵᱤᱱ ᱡᱚᱢ ᱵᱟᱲᱟ ᱠᱚᱜᱮᱭᱟ
ᱟᱹᱞᱤᱧ ᱫᱚ ᱜᱚᱝᱠᱮ ᱟᱹᱠᱷᱨᱤᱧ ᱦᱚᱸ ᱟᱹᱠᱷᱨᱤᱧ ᱫᱚᱞᱤᱧ ᱟᱠᱷᱨᱤᱧ ᱵᱟᱲᱟ ᱠᱚᱜᱮᱭᱟ ᱟᱨ ᱵᱮᱥᱤ ᱫᱚ ᱵᱟᱹᱞᱤᱧ ᱟᱠᱷᱨᱤᱧ ᱠᱚᱜᱮᱭᱟ ᱟᱹᱞᱤᱧ ᱫᱚ ᱡᱟᱦᱟᱸ ᱟᱛᱳ ᱠᱚᱨᱮ ᱠᱚ ᱢᱮᱱᱟᱜ ᱠᱚᱫᱚ ᱦᱚᱲ ᱠᱚ ᱩᱱᱠᱩ ᱠᱚ ᱡᱟᱦᱟᱸ ᱟᱹᱞᱤᱧ ᱜᱟᱹᱰᱭᱟᱹ ᱨᱮ ᱢᱟᱱᱮ ᱴᱤᱠᱤᱴ ᱦᱤᱥᱟᱹᱵ ᱛᱮᱞᱤᱧ ᱥᱟᱵ ᱦᱚᱪᱚ ᱟᱠᱚᱣᱟ ᱢᱟᱱᱮ ᱡᱟᱦᱟᱸ ᱟᱵᱚ ᱡᱟᱦᱟᱸ ᱜᱚᱱᱚᱝ ᱠᱚ ᱮᱢᱟᱞᱤᱧᱟ ᱟᱨ ᱞᱤᱧ ᱥᱟᱵ ᱦᱚᱪᱚ ᱟᱠᱚᱣᱟ ᱦᱟᱹᱠᱩ ᱱᱚᱝᱠᱟ ᱢᱤᱫ ᱜᱷᱚᱱᱴᱟ ᱥᱮ ᱵᱟᱨ ᱜᱷᱚᱱᱴᱟ ᱦᱤᱥᱟᱹᱵ ᱛᱮ ᱱᱤᱱᱟᱹᱜ ᱴᱟᱠᱟ ᱮᱢ ᱞᱮᱠᱷᱟᱱ ᱜᱮ ᱱᱤᱱᱟᱹᱜ ᱜᱷᱟᱹᱲᱤᱡ ᱞᱤᱧ ᱥᱟᱵ ᱦᱚᱪᱚ ᱟᱠᱚᱣᱟ ᱚᱱᱮ ᱚᱱᱠᱟ
ᱦᱮᱸ ᱛᱚ ᱚᱱᱟ ᱫᱚ ᱚᱱᱠᱟ ᱜᱮᱠᱚ ᱤᱭᱟᱹᱭ ᱜᱮᱭᱟ ᱟᱞᱮ ᱥᱮᱫ ᱦᱚᱸ ᱚᱱᱠᱟᱜ ᱜᱮ ᱛᱟᱦᱚᱞᱮ ᱱᱤᱛᱚᱜ ᱫᱚ ᱛᱤᱱᱟᱹᱜ ᱢᱟᱨᱟᱝ ᱢᱟᱨᱟᱝ ᱠᱚ ᱦᱟᱹᱠᱩ ᱠᱚ ᱦᱟᱨᱟ ᱜᱚᱫ ᱟᱠᱟᱱᱟ᱾
ᱦᱟᱨᱟ ᱫᱚ ᱜᱚᱝᱠᱮ ᱵᱮᱥᱤ ᱫᱚ ᱵᱟᱠᱚ ᱦᱟᱨᱟ ᱟᱠᱟᱱᱟ ᱟᱫᱚ ᱜᱚᱢᱠᱮ ᱜᱟᱹᱰᱭᱟᱹ ᱨᱮᱱᱟᱜ ᱫᱟᱜ ᱜᱚᱢᱠᱮ ᱠᱟᱹᱴᱤᱡ ᱯᱮᱨᱮᱡ ᱠᱟᱱ ᱛᱟᱞᱤᱧᱟ ᱱᱤᱭᱟᱹ ᱡᱟᱹᱯᱩᱫ ᱨᱮ ᱟᱫᱚ ᱚᱱᱟ ᱠᱷᱟᱹᱛᱤᱨ ᱜᱟᱹᱰᱭᱟᱹ ᱯᱟᱴ ᱴᱟᱜ ᱠᱟᱹᱴᱤᱡ ᱟᱨᱦᱚᱸ ᱦᱟᱥᱟ ᱠᱟᱹᱴᱤᱡ ᱞᱤᱧ ᱩᱵᱟᱜ ᱠᱟᱱᱟ ᱠᱟᱹᱴᱤᱡ ᱥᱟᱭᱤᱰ ᱛᱮ ᱢᱟᱱᱮ ᱟᱨᱦᱚᱸ ᱠᱟᱹᱴᱤᱡ ᱞᱤᱧ ᱯᱟᱴ ᱴᱟᱜ ᱠᱟᱹᱴᱤᱡ ᱞᱤᱧ ᱩᱥᱩᱞ ᱞᱟᱹᱜᱤᱫᱼᱟ ᱵᱟᱝ ᱠᱷᱟᱱ ᱜᱟᱹᱰᱭᱟᱹ ᱨᱮᱱ ᱦᱟᱹᱠᱩ ᱛᱚ ᱡᱷᱚᱛᱚ ᱠᱚ ᱫᱟᱹᱲ ᱪᱟᱵᱟᱭ ᱮᱫᱟ ᱜᱟᱹᱰᱭᱟᱹ ᱯᱮᱨᱮᱡ ᱟᱠᱱ ᱛᱟᱞᱤᱧᱟ ᱥᱮ ᱟᱨ ᱟᱨ ᱟᱥᱚᱞ ᱠᱟᱛᱷᱟ ᱦᱩᱭᱩᱜ ᱠᱟᱱᱟ ᱜᱚᱝᱠᱮ ᱟᱞᱤᱧ ᱡᱚᱠᱷᱚᱱ ᱜᱟᱹᱰᱭᱟᱹ ᱞᱤᱧ ᱵᱮᱱᱟᱣ ᱠᱮᱫᱟ ᱛᱚᱠᱷᱚᱱ ᱜᱚᱢᱠᱮ ᱚᱱᱟ ᱯᱟᱭᱤᱯ ᱡᱟᱦᱟᱸ ᱜᱟᱹᱰᱭᱟᱹ ᱨᱮᱠᱚ ᱞᱟᱜᱟᱣ ᱞᱟᱛᱟᱨ ᱨᱮ ᱡᱟᱸ ᱫᱟᱜ ᱩᱰᱩᱠ ᱞᱟᱹᱜᱤᱫ ᱦᱮᱸᱥᱮ
ᱦᱮᱸ ᱦᱮᱸ ᱦᱮᱸ
ᱚᱱᱟ ᱞᱟᱜᱟᱣ ᱞᱤᱧ ᱦᱤᱲᱤᱧ ᱟᱠᱟᱫᱟ ᱜᱚᱢᱠᱮ
ᱚ ᱦᱮᱸ ᱟ ᱚᱱᱟ ᱫᱚ ᱞᱟᱜᱟᱣ ᱫᱚ ᱱᱤᱦᱟᱹᱛ ᱜᱮ ᱫᱚᱨᱠᱟᱨ ᱠᱚᱜᱼᱟ ᱵᱟᱠᱷᱟᱱ ᱫᱚ ᱟᱫᱚ ᱯᱮᱨᱮᱡ ᱫᱚ ᱯᱮᱨᱮᱡᱚᱜ ᱜᱮᱭᱟ ᱥᱮ ᱡᱟ ᱫᱟᱜ ᱡᱟᱹᱲᱤ ᱡᱚᱨᱚᱭᱮᱫᱟᱭ ᱚᱱᱟ ᱫᱚ ᱯᱮᱨᱮᱡ ᱫᱚ ᱯᱮᱨᱮᱡᱚᱜ ᱜᱮᱭᱟ
ᱦᱮᱸ ᱟᱫᱚ ᱚᱱᱟᱜᱮ ᱞᱤᱧ ᱦᱤᱲᱤᱧ ᱟᱠᱟᱫ ᱛᱟᱦᱮᱸ ᱟᱫᱚᱞᱤᱧ ᱞᱟᱹᱭ ᱮᱫᱟ ᱛᱟᱦᱚᱞᱮ ᱜᱟᱹᱰᱭᱟᱹ ᱯᱟᱴ ᱴᱟᱜ ᱛᱟᱦᱚᱞᱮ ᱠᱟᱹᱴᱤᱡ ᱩᱥᱩᱞ ᱧᱚᱜ ᱟᱹᱞᱤᱧ ᱟᱫᱚ ᱩᱥᱩᱞ ᱧᱚᱜ ᱠᱟ ᱠᱟᱛᱮᱫ ᱞᱤᱧ ᱤᱭᱟᱹ ᱠᱟᱜᱼᱟ ᱮᱸᱰᱮᱠᱷᱟᱱ ᱮᱸᱰᱮᱠᱷᱟᱱ ᱵᱟᱝ ᱯᱮᱨᱮᱡᱚᱜᱼᱟ ᱩᱱᱟᱹᱜ ᱞᱚᱜᱚᱱ ᱟᱨ ᱪᱮᱛᱟᱱ ᱴᱷᱮᱱ ᱠᱟᱹᱴᱤᱡ ᱚᱱᱟ ᱯᱟᱭᱤᱯ ᱟᱨᱦᱚᱸ ᱞᱤᱧ ᱞᱟᱜᱟᱣᱟᱜᱼᱟ
ᱦᱮᱸ ᱦᱮᱸ ᱮᱠᱫᱚᱢ ᱮᱠᱫᱚᱢ ᱱᱤᱦᱟᱹᱛ ᱜᱮ ᱫᱚᱨᱠᱟᱨ ᱫᱚ ᱫᱚᱨᱠᱟᱨ ᱜᱮ ᱠᱟᱱᱟ
ᱦᱮᱸ ᱛᱚ ᱟᱫᱚ ᱚᱱᱟ ᱠᱷᱟᱹᱛᱤᱨ ᱜᱮ ᱟᱫᱚ ᱵᱟᱝᱠᱷᱟᱱ ᱜᱟᱹᱰᱭᱟᱹ ᱨᱮᱱ ᱦᱟᱹᱠᱩ ᱫᱚᱠᱚ ᱫᱟᱹᱲ ᱪᱟᱵᱟᱭ ᱛᱟᱞᱤᱧᱟ ᱦᱮᱸ ᱥᱮ ᱟᱨ ᱟᱨ ᱜᱚᱴᱟ ᱜᱮᱛᱚ ᱫᱟᱜ ᱢᱮᱱᱟᱜᱼᱟ ᱱᱤᱛᱚᱜ ᱫᱚ ᱫᱟᱹᱲ ᱜᱮᱭᱟ ᱠᱚ ᱠᱷᱮᱛ ᱠᱚᱨᱮ ᱦᱮᱸᱥᱮ
ᱦᱮᱸ ᱦᱮᱸ ᱫᱟᱹᱲ ᱞᱮᱠᱷᱟᱱ ᱠᱚ ᱱᱤᱡᱮᱨᱟᱜ ᱜᱮ ᱞᱚᱥ ᱪᱟᱞᱟᱜᱼᱟ ᱦᱮᱸ ᱥᱮ ᱵᱟᱝ
ᱦᱮᱸ ᱞᱚᱥ ᱫᱚ ᱪᱟᱞᱟᱜ ᱜᱮᱭᱟ ᱚᱱᱟ ᱠᱷᱟᱹᱛᱤᱨ ᱜᱮ ᱟᱹᱞᱤᱧ ᱫᱚ ᱦᱟᱹᱠᱩ ᱠᱚᱫᱚ ᱟᱫᱚ ᱚᱱᱟ ᱠᱷᱟᱹᱛᱤᱨ ᱠᱟᱹᱴᱤᱡ ᱟᱫᱚ ᱰᱷᱮᱨ ᱧᱚᱜ ᱜᱮ ᱦᱟᱹᱠᱩ ᱞᱤᱧ ᱟᱲᱟᱜ ᱠᱟᱜ ᱠᱚᱣᱟ ᱛᱚ ᱢᱟᱱᱮ ᱢᱤᱫᱴᱟᱝ ᱫᱟᱫᱩ ᱦᱚᱲᱮ ᱟᱹᱜᱩ ᱞᱮᱫ ᱠᱚᱣᱟᱭ ᱟᱛᱳ ᱨᱮ ᱟᱠᱷᱨᱤᱧ ᱟᱫᱚ ᱟᱫᱚᱞᱤᱧ ᱞᱟᱹᱭ ᱫᱟᱞᱤᱧ ᱜᱟᱹᱰᱭᱟᱹ ᱦᱚᱸ ᱢᱮᱱᱟᱜ ᱛᱟᱞᱤᱧᱟ ᱛᱟᱦᱚᱞᱮ ᱟᱫᱚ ᱟᱫᱟᱞᱤᱞ ᱦᱟᱛᱟᱣ ᱠᱮᱫ ᱠᱚᱣᱟ ᱫᱷᱟᱹᱨ ᱜᱮᱞᱤᱧ ᱦᱟᱛᱟᱣ ᱠᱮᱫ ᱠᱚᱣᱟ᱾ ᱟᱫᱚ ᱡᱷᱚᱛᱚ ᱨᱚᱠᱚᱢ ᱦᱟᱹᱠᱩ ᱜᱮᱞᱤᱧ ᱟᱲᱟᱜ ᱠᱮᱫ ᱠᱚᱣᱟ ᱟᱨ ᱤᱪᱟᱹᱜ ᱦᱟᱹᱠᱩ ᱦᱚᱞᱤᱧ ᱟᱲᱟᱜ ᱟᱲᱟᱜ ᱠᱮᱫ ᱠᱚᱣᱟ ᱟᱨ ᱨᱚᱠᱚᱡ ᱠᱚᱫᱚ ᱞᱤᱧ ᱟᱲᱟᱜ ᱫᱚᱞᱤᱧ ᱟᱲᱟᱜ ᱠᱟᱜ ᱠᱚᱣᱟ ᱠᱚᱭᱮᱠ ᱜᱩᱞᱟᱹ ᱟᱫᱚ ᱩᱱᱠᱩ ᱠᱮᱱᱮᱞ ᱢᱮᱱᱟᱜ ᱟ ᱛᱚ ᱟᱞᱮ ᱥᱮᱫ ᱫᱚ ᱨᱚᱠᱚᱡ ᱦᱟᱞᱟᱝ ᱪᱟᱞᱟᱣ ᱵᱟᱲᱟ ᱦᱩᱭ ᱠᱟᱱᱟ ᱨᱚᱠᱚᱡ ᱫᱚ ᱩᱱᱟᱹᱜ ᱛᱚ ᱡᱚᱢ ᱫᱚ ᱵᱟᱝ ᱦᱩᱭᱩᱜᱼᱟ ᱫᱚᱢᱮ ᱡᱚᱢ ᱦᱚᱸ ᱵᱷᱟᱜᱤ ᱵᱟᱝ ᱵᱩᱡᱷᱟᱹᱜᱼᱟ ᱦᱮᱸᱥᱮ
ᱦᱮᱸ ᱟᱨ ᱩᱱᱟᱹᱜ ᱫᱚ ᱨᱚᱠᱚᱡ ᱦᱚᱸ ᱯᱨᱚᱛᱤᱫᱤᱱ ᱫᱚ ᱡᱚᱢ ᱦᱚᱸ ᱠᱷᱟᱨᱟᱯ ᱫᱚ ᱵᱩᱡᱷᱟᱹᱣ ᱫᱚ ᱵᱩᱡᱷᱟᱹᱜ ᱜᱮᱭᱟ᱾
ᱦᱮᱸ ᱦᱮᱸ ᱟᱫᱚ ᱥᱤᱲᱤᱡ ᱛ ᱫᱚᱢᱮ ᱦᱮᱸᱥᱮ
ᱦᱳᱭ ᱩᱱᱠᱩ ᱫᱚ ᱥᱤᱬᱤᱡ ᱦᱚᱸ ᱥᱤᱬᱤᱡ ᱜᱮᱭᱟ ᱠᱚ ᱟᱨ ᱞᱟᱹᱭ ᱟᱠᱚ ᱛᱚ ᱨᱚᱠᱚᱡᱽ ᱡᱚᱢ ᱦᱚᱸ ᱵᱷᱟᱹᱜᱤ ᱫᱚ ᱢᱤᱫ ᱯᱚᱠᱠᱷᱮ ᱵᱷᱟᱹᱜᱮᱭᱟ
ᱦᱮᱸ ᱦᱮᱸ ᱛᱚ ᱢᱮᱸᱫ ᱨᱮᱱᱟᱜ ᱯᱟᱣᱟᱨ ᱠᱚ ᱵᱮᱥᱤᱜᱼᱟ ᱦᱮᱸ ᱥᱮ ᱦᱮᱸ ᱥᱮ ᱵᱟᱝ
ᱦᱮᱸ ᱦᱮᱸ ᱮᱠᱫᱚᱢ ᱜᱮ
ᱦᱮᱸ ᱟᱫᱚ ᱚᱱᱟ ᱠᱷᱟᱹᱛᱤᱨ ᱜᱮ ᱟᱹᱞᱤᱧ ᱫᱚ ᱨᱚᱠᱚᱡᱽ ᱫᱚ ᱟᱫᱚ ᱠᱟᱹᱴᱤᱡᱽ ᱠᱚᱭᱮ ᱜᱩᱞᱟᱹ ᱠᱟᱹᱴᱤᱡᱽ ᱨᱚᱠᱚᱡᱽ ᱫᱚ ᱜᱚᱝᱜᱷᱟ ᱤᱭᱟᱹ ᱠᱚᱨᱮ ᱞᱤᱧ ᱟᱲᱟᱜ ᱠᱟᱫ ᱠᱚᱣᱟ ᱡᱟᱦᱟᱸᱭ ᱦᱩᱰᱤᱧ ᱦᱩᱰᱤᱧ ᱨᱠᱚᱡᱽ ᱠᱚᱫᱚ ᱜᱟᱹᱰᱭᱟᱹ ᱠᱚᱨᱮ ᱜᱮᱞᱤᱧ ᱟᱲᱟᱜ ᱵᱟᱲᱟ ᱟᱠᱟᱫ ᱠᱚᱜᱮᱭᱟ ᱦᱮᱸ ᱥᱮ
ᱦᱮᱸ ᱦᱮᱸ
ᱦᱩ ᱛᱟᱦᱚᱞᱮ ᱟᱵᱤᱱ ᱫᱚ ᱨᱚᱠᱚᱡᱽ ᱫᱚᱵᱤᱱ ᱡᱚᱢ ᱵᱟᱲᱟ ᱠᱚᱜᱮᱭᱟ ᱥᱮ ᱵᱟᱝ?
ᱦᱮᱸ ᱡᱚᱢ ᱫᱚᱞᱤᱧ ᱡᱚᱢ ᱵᱟᱲᱟ ᱠᱚᱜᱮᱭᱟ ᱟᱨ ᱵᱷᱟᱹᱜᱤᱭᱟ ᱡᱚᱢ ᱵᱟᱲᱟ ᱦᱚᱸ ᱱᱚ ᱠᱚ ᱞᱟᱹᱭ ᱟᱠᱚ ᱛᱚ ᱟᱫᱚ ᱡᱚᱢ ᱫᱚᱞᱤᱧ ᱡᱚᱢ ᱵᱟᱲᱟ ᱟᱠᱟᱫ ᱠᱚᱜᱮᱭᱟ ᱞᱮᱴᱚ ᱠᱟᱛᱮᱫ ᱵᱷᱟᱹᱡᱤ ᱠᱟᱛᱮᱫ᱾
ᱦᱮᱸ ᱮᱸ ᱦᱮᱸ ᱦᱮᱸ ᱛᱚ ᱛᱟᱦᱞᱮ ᱟᱯᱮᱥᱮᱫ ᱫᱚ ᱠᱮᱱᱮᱞ ᱠᱚᱫᱚ ᱢᱮᱱᱟᱜ ᱜᱮᱭᱟ ᱥᱮ ᱵᱟᱹᱱᱩᱜᱼᱟ᱾
ᱵᱟᱝ ᱜᱮ ᱟᱞᱮ ᱥᱮᱫ ᱫᱚ ᱠᱮᱱᱮᱱ ᱫᱚ ᱵᱟᱹᱱᱩᱜᱼᱟ ᱜᱟᱰᱟ ᱢᱮᱱᱟᱜᱼᱟ ᱱᱟᱹᱭ ᱢᱮᱱᱟᱜᱼᱟ᱾
ᱚ ᱛᱟᱦᱚᱞᱮ ᱜᱟᱰᱟ ᱠᱚᱨᱮ ᱫᱚ ᱫᱚᱢᱮ ᱛᱚ ᱫᱷᱤᱨᱤ ᱠᱟᱴᱠᱚᱢ ᱠᱚᱠᱚ ᱧᱟᱢᱚᱜ ᱜᱮᱭᱟ ᱜᱚᱝᱠᱮ
ᱦᱮᱸ ᱧᱟᱢᱚᱜ ᱜᱮᱭᱟ ᱠᱚ ᱢᱚᱴᱟ ᱢᱚᱴᱟ ᱠᱚᱠᱚ ᱧᱟᱢᱚᱜ ᱜᱮᱭᱟ ᱱᱟᱝ ᱛᱮᱦᱮᱧ ᱜᱮᱞᱤᱧ ᱥᱟᱵ ᱟᱹᱜᱩ ᱠᱮᱫᱮᱭᱟ ᱟᱹᱰᱤ ᱢᱟᱨᱟᱝ ᱤᱡᱽ
ᱦᱮᱸ ᱟᱨ ᱱᱟᱹᱭ ᱠᱚᱨᱮ ᱛᱚ ᱵᱩᱸᱵᱩᱡᱽ ᱦᱟᱹᱠᱩ ᱫᱚᱢᱮ ᱠᱚ ᱧᱟᱢᱚᱜᱼᱟ ᱦᱮᱸ ᱥᱮ
ᱦᱮᱸ ᱮᱠᱫᱚᱢ ᱮᱠᱫᱚᱢ ᱚᱸᱰᱮ ᱫᱚ ᱵᱟᱹᱞᱤ ᱨᱮᱠᱚ ᱥᱚᱜᱮ ᱠᱚᱜᱼᱟ ᱠᱚ
ᱦᱮᱸ ᱜᱚᱝᱠᱮ ᱟᱫᱚ ᱵᱩᱢᱵᱩᱡᱽ ᱦᱟᱹᱠᱩ ᱡᱩᱫᱤ ᱵᱤᱱ ᱥᱟᱵᱽ ᱠᱚᱣᱟᱞᱤᱧ ᱠᱟᱹᱴᱤᱡᱽ ᱵᱤᱱ ᱮᱢᱟᱞᱤᱧ ᱠᱷᱟᱱ ᱠᱟᱹᱴᱤᱡᱽ ᱱᱟᱯᱟᱭ ᱠᱚᱜ ᱫᱚ
ᱟᱪᱪᱷᱟ ᱡᱚᱠᱷᱚᱱ ᱱᱤᱭᱟᱹ ᱫᱷᱚᱣ ᱦᱚᱭᱛᱚ ᱫᱟᱜᱽ ᱠᱚ ᱠᱟᱹᱴᱤᱡᱽ ᱟᱸᱡᱮᱫ ᱧᱚᱜ ᱟᱠᱟᱱᱟ ᱛᱟᱦᱚᱞᱮ ᱱᱤᱭᱟᱹ ᱫᱷᱟᱣ ᱦᱟᱸᱜ ᱥᱟᱵᱽ ᱞᱮᱠᱚ ᱛᱚᱠᱷᱚᱱ ᱞᱤᱧ ᱠᱷᱚᱵᱚᱨᱟᱵᱤᱱᱟ᱾
ᱦᱮᱸ ᱦᱮᱸ